ᱦᱮᱸ ᱜᱚᱝᱠᱮ ᱟᱸᱡᱚᱢ ᱧᱟᱢᱚᱜ ᱠᱟᱱᱟ ᱵᱷᱟᱜᱤ ᱜᱮᱛᱚ
ᱦᱮᱸ ᱟᱸᱡᱚᱢ ᱵᱟᱲᱟᱜ ᱠᱟᱱᱟ ᱵᱷᱟᱜᱤ ᱜᱮ ᱟᱸᱡᱚᱢ ᱧᱟᱢᱚᱜ
ᱦᱚᱸᱜ-ᱚᱭ ᱟᱯᱮ ᱥᱮᱫ ᱫᱚ ᱥᱚᱨᱦᱟᱭ ᱠᱚᱫᱚ ᱚᱠᱟ ᱞᱮᱠᱟ ᱯᱮ ᱥᱚᱨᱦᱟᱭᱚᱜᱼᱟ
ᱟᱞᱮ ᱦᱮᱸ ᱟᱞᱮ ᱥᱮᱫ ᱢᱟ ᱚᱝᱠᱟ ᱥᱚᱦᱨᱟᱭ ᱠᱚᱫᱚ ᱦᱩᱭᱩᱜ ᱠᱟᱱᱟ ᱡᱮᱫᱮᱠᱟ ᱡᱮᱢᱚᱱ ᱟᱞᱮᱥᱮᱫ ᱫᱚ ᱚᱝᱠᱟ ᱥᱚᱦᱨᱟᱭ ᱢᱟ ᱥᱮᱨᱚᱠᱚᱢ ᱫᱚ ᱵᱟᱝ ᱦᱩᱭᱩᱜᱼᱟ ᱚᱱᱟ ᱵᱟᱨᱥᱤᱧ ᱛᱮᱜᱮ ᱢᱟᱱᱟᱣᱟ‌ ᱠᱚ ᱛᱟᱯᱚᱨᱮ ᱟᱞᱮᱥᱮᱫ ᱢᱟ ᱯᱳᱭᱞᱳ ᱫᱤᱱ ᱫᱚ ᱰᱟᱹᱝᱨᱤ ᱠᱚᱠᱚ ᱪᱤ ᱠᱟᱛᱮᱜ ᱩᱱᱠᱩ ᱡᱟᱦᱟᱸᱭ ᱡᱟᱜᱟᱱᱱᱟ ᱥᱚᱢᱚᱭ ᱥᱟᱡᱟᱣ ᱠᱚᱣᱟ ᱩᱝ ᱰᱟᱹᱦᱤ ᱢᱮᱱᱟᱜ ᱛᱟᱞᱮᱭᱟ ᱚᱱᱟ ᱰᱟᱹᱦᱤ ᱨᱮᱞᱮ ᱤᱫᱤ ᱠᱚᱛᱮᱞᱮ ᱤᱭᱟᱹ ᱠᱚᱣᱟ ᱠᱷᱩᱱᱴᱟᱹᱣ ᱠᱚᱣᱟ ᱠᱚ ᱛᱟᱯᱚᱨᱮ ᱫᱚᱥᱟᱨ ᱫᱤᱱ ᱯᱚᱨᱚᱵᱽ ᱮᱱᱮᱡ ᱠᱚ ᱤᱭᱟᱹ ᱠᱟᱛᱮ ᱡᱟᱦᱟᱸ ᱜᱮ ᱤᱭᱟᱹ ᱠᱚ ᱮᱱᱮᱡ ᱵᱟᱲᱟ ᱠᱟᱛᱮᱜ ᱪᱟᱵᱟᱭᱱᱟ ᱛᱟᱦᱚᱞᱮ ᱟᱯᱮ ᱥᱮᱫ ᱫᱚ ᱪᱮᱫ ᱞᱮᱠᱟ ᱯᱮ ᱢᱟᱱᱟᱣ ᱜᱮᱭᱟ ᱚᱱᱟ ᱥᱚᱦᱚᱨᱟᱭ ᱠᱚᱫᱚ?
ᱦᱳᱭ ᱟᱞᱮ ᱥᱮᱫ ᱦᱚᱸ ᱥᱚᱨᱦᱟᱭ ᱠᱚᱫᱚ ᱵᱷᱟᱹᱞᱤ ᱜᱮ ᱢᱟᱱᱟᱣᱟ ᱟᱫᱚ ᱟᱞᱮ ᱛᱮ ᱫᱚ ᱦᱚᱝᱠᱟ ᱞᱮ ᱢᱟᱱᱟᱣᱟ, ᱠᱟᱛᱷᱟ ᱨᱮᱢᱟ ᱢᱮᱱᱟᱜ ᱟᱠᱟᱫ ᱜᱮ ᱢᱚᱬᱮ ᱥᱤᱧ ᱢᱚᱬᱮ ᱧᱤᱫᱟᱹ ᱦᱮᱸ ᱥᱮ ᱟᱫᱚ ᱟᱯᱮᱥᱮᱫ ᱫᱚ ᱚᱝᱠᱟ ᱢᱚᱬᱮ ᱥᱤᱧ ᱢᱚᱬᱮ ᱧᱤᱫᱟᱹ ᱫᱚ ᱚᱱᱠᱟ ᱯᱮ ᱨᱟᱹᱥᱠᱟᱹᱭ ᱜᱮᱭᱟ ᱥᱮ ᱵᱟᱝ?
ᱵᱟᱝ ᱵᱟᱝ ᱟᱫᱚ ᱟᱞᱮᱥ ᱥᱮᱫ ᱫᱚ ᱚᱱᱠᱟ ᱫᱚ ᱵᱟᱞᱮ ᱨᱟᱹᱥᱠᱟᱹ ᱜᱮᱭᱟ ᱢᱚᱬᱮ ᱥᱤᱧ ᱢᱚᱬᱮ ᱧᱤᱫᱟᱹ ᱫᱚ ᱛᱯᱚᱨᱮ ᱤᱭᱟᱹ ᱦᱳᱭᱳᱜ ᱠᱟᱱᱟ ᱢᱮᱱ ᱠᱟᱛᱷᱟ ᱫᱚ ᱦᱩᱭᱩᱜ ᱠᱟᱱᱟ ᱟᱞᱮᱥᱮᱫ ᱢᱟ ᱚᱱᱠᱟ ᱪᱟᱥᱵᱟᱥ ᱠᱟᱹᱢᱤ ᱠᱚ ᱠᱟᱹᱴᱤᱜ ᱦᱟᱥᱟ ᱢᱟᱴᱤ ᱠᱚ ᱠᱟᱹᱴᱤᱡ ᱰᱷᱮᱨ ᱜᱮᱛᱟ ᱠᱚᱣᱟ ᱛᱚ ᱛᱟᱯᱚᱨᱮ ᱚᱱᱟ ᱪᱟᱥᱵᱟᱥ ᱠᱚ ᱤᱫᱤ ᱠᱟᱛᱮᱜ ᱠᱚᱢ ᱧᱚᱜ ᱛᱮᱜᱮᱠᱚ ᱥᱟᱨᱟᱜᱼᱟ ᱵᱟᱨᱥᱤᱧ ᱛᱮ ᱵᱟᱨᱥᱤᱧ ᱛᱮ ᱠᱚ ᱥᱟᱨᱟᱣᱟ ᱟᱨᱠᱤ ᱟᱯᱮ ᱥᱮᱫ ᱫᱚ ᱛᱟᱦᱚᱞᱮ ᱢᱚᱬᱮ ᱢᱟᱦᱟ ᱠᱚ ᱮᱱᱮᱡ ᱥᱮᱨᱮᱧᱟ ᱥᱮ ᱪᱮᱫ ᱮᱠᱟ?
ᱦᱳᱭ ᱢᱚᱬᱮ ᱢᱟᱦᱟ ᱜᱮ ᱪᱮᱫᱟᱜ ᱥᱮ ᱮ ᱫᱤᱱ ᱨᱮᱭᱟᱜ ᱢᱤᱫᱴᱮᱱ ᱦᱟᱹᱴᱤᱧ ᱢᱮᱱᱟᱜᱼᱟ᱾ ᱢᱤᱫ ᱫᱤᱱ ᱫᱚ ᱯᱟᱲᱟᱜ ᱠᱟᱱᱟ ᱫᱟᱠᱟᱭ ᱫᱤᱱ ᱢᱟᱱᱮ ᱚᱱᱠᱟ ᱯᱳᱭᱞᱳ ᱫᱤᱱ ᱠᱷᱚᱱ ᱤᱧ ᱞᱟᱹᱭ ᱤᱫᱤᱭᱫᱟ᱾ ᱮ ᱩᱢ ᱦᱤᱞᱳᱜ ᱫᱟᱠᱟᱭ ᱦᱤᱞᱳᱜ ᱦᱮᱸᱥᱮ ᱮ ᱠᱷᱩᱱᱴᱟᱹᱣ ᱦᱤᱞᱳᱜ ᱡᱟᱞᱮ ᱦᱤᱞᱳᱜ ᱟᱨ ᱢᱤᱫᱴᱮᱱ ᱵᱟᱥᱠᱮ ᱵᱚ ᱞᱟᱹᱭ ᱜᱮᱭᱟ ᱛᱚ ᱦᱮᱸᱥᱮ ᱚᱱᱟ ᱠᱚ ᱢᱚᱬᱮ ᱫᱤᱱ ᱜᱮ ᱟᱞᱮᱥᱮᱫ ᱫᱚ ᱦᱩᱭ ᱫᱚ ᱦᱩᱭᱩᱜ ᱜᱮᱭᱟ᱾ ᱛᱚᱵᱮ ᱟᱯᱮᱥᱮᱫ ᱫᱚ ᱱᱚᱜᱼᱚᱭ ᱢᱚᱬᱮ ᱫᱤᱱ ᱚᱱᱟ ᱢᱚᱬᱮ ᱫᱤᱱ ᱫᱚ ᱦᱩᱭᱩᱜ ᱜᱮᱭᱟ ᱥᱮ ᱵᱟᱝ ᱥᱚᱨᱦᱟᱭ ᱨᱮ?
ᱵᱟᱝ ᱵᱟᱝ ᱢᱚᱬᱮ ᱫᱤᱱ ᱫᱚ ᱵᱟᱝ ᱦᱳᱭᱳᱜ ᱜᱮᱭᱟ ᱟᱞᱮᱥᱮᱫ ᱫᱚ ᱚᱱᱮ ᱛᱚ ᱤᱭᱟ. ᱦᱤᱞᱳᱜ ᱚᱱᱮ ᱡᱟᱦᱟᱸ ᱚᱱᱮ ᱡᱟᱜᱟᱱᱱᱟ ᱦᱳᱭᱱᱟ ᱡᱟᱜᱟᱱᱱᱟ ᱛᱟᱯᱚᱨᱮ ᱡᱟᱦᱟᱸ ᱩᱝᱠᱩ ᱠᱚᱭ ᱡᱮ ᱠᱚᱞᱮ ᱰᱟᱹᱝᱨᱤ ᱠᱚᱞᱮ ᱥᱟᱡᱟᱣ ᱠᱮᱜ ᱠᱚᱣᱟ ᱛᱟᱯᱚᱨᱮ ᱟᱞᱮᱭᱟᱜ ᱢᱮ ᱢᱮᱴ ᱢᱤᱫᱴᱟᱝ ᱜᱚᱰᱟ ᱢᱟᱨᱟᱝ ᱜᱚᱰᱟ ᱢᱮᱱᱟᱜᱼᱟ᱾ ᱛᱟᱯᱚᱨᱮ ᱟᱛᱳ ᱛᱟᱞᱟᱨᱮ ᱜᱚᱰᱟ ᱢᱮᱱᱟᱜᱼᱟ᱾ ᱚᱱᱟ ᱟᱛᱳ ᱛᱟᱞᱟ ᱜᱚᱰᱟ ᱨᱮᱜᱮ ᱟᱞᱮ ᱞᱮ ᱚᱱᱮ ᱠᱷᱩᱱᱴᱤ ᱜᱚᱞᱮ ᱵᱤᱫ ᱛᱮ ᱛᱟᱦᱚᱞᱮ ᱚᱸᱰᱮ ᱠᱷᱩᱱᱴᱟᱹᱣ ᱤᱡᱟᱹ ᱥ ᱤᱭᱟ. ᱠᱚᱣᱟᱞᱮ ᱠᱷᱩᱱᱴᱟᱹᱣ ᱠᱚᱣᱟᱞᱮ ᱛᱟᱯᱚᱨᱮ ᱫᱚᱥᱟᱨ ᱫᱤᱱ ᱡᱟᱦᱟᱸᱜ ᱜᱮ ᱯᱚᱨᱚᱵᱽ ᱮᱱᱮᱡ ᱠᱚ ᱦᱩᱭᱱᱟ ᱛᱟᱨᱯᱚᱨᱮ ᱚᱱᱟ ᱮᱱᱮᱡ ᱠᱳ ᱟᱭᱳ ᱦᱚᱲ ᱛᱟᱠᱚ ᱠᱚ ᱮᱱᱮᱡ ᱵᱟᱲᱟᱭ ᱜᱮᱭᱟ᱾ ᱛᱟᱯᱚᱨᱮ ᱵᱟᱵᱟ ᱦᱚᱲ ᱛᱟᱠᱚ ᱦᱚᱸᱠᱚ ᱴᱟᱢᱟᱠ ᱠᱚ ᱨᱩᱭ ᱵᱟᱲᱟᱭ ᱜᱮᱭᱟ ᱛᱟᱯᱚᱨᱮ ᱚᱱᱟ ᱠᱷᱟᱱᱜᱮ ᱚᱱᱟ ᱢᱤᱫ ᱫᱤᱱ ᱵᱟᱨᱥᱤᱧ ᱛᱮᱜᱮ ᱪᱟᱵᱟᱜᱼᱟ, ᱛᱟᱦᱚᱞᱮ ᱟᱯᱮᱥᱮᱫ ᱫᱚ ᱚᱱᱟ ᱫᱚ ᱪᱮᱜ ᱞᱮᱠᱟ ᱢᱚᱬᱮ ᱢᱟᱦᱟ ᱜᱮᱯᱮ ᱢᱟᱱᱟᱣ ᱜᱮᱭᱟ ᱵᱟᱝ?
ᱦᱳᱭ ᱟᱞᱮᱥᱮᱫ ᱫᱚ ᱢᱚᱬᱮ ᱢᱟᱦᱟ ᱜᱮ ᱢᱚᱬᱮ ᱥᱤᱧ ᱢᱚᱬᱮ ᱧᱤᱫᱟᱹᱞᱮ ᱢᱟᱱᱟᱣ ᱫᱚᱞᱮ ᱢᱟᱱᱟᱣᱟ ᱪᱮᱫᱟᱜ ᱥᱮ ᱡᱟᱦᱟᱸ ᱫᱚ ᱟᱞᱮ ᱫᱚ ᱩᱢ ᱦᱤᱞᱳᱜ ᱜᱚᱰᱮᱛ ᱦᱟᱲᱟᱢ ᱥᱤᱢ ᱠᱩᱲᱟ. ᱭ ᱮ ᱜᱚᱴ ᱴᱟᱸᱰᱤ ᱨᱮ ᱵᱚᱴ ᱴᱟᱸᱰᱤ ᱨᱮ ᱵᱚᱸᱜᱟᱭ ᱞᱟᱹᱜᱤᱫ ᱟᱫᱚ ᱥᱟᱦᱟ ᱠᱚ ᱵᱟᱵᱚᱱ ᱫᱟᱲᱮᱭᱟᱜᱼᱟ ᱜᱚᱴ ᱴᱟᱸᱰᱤᱨᱮ ᱵᱟᱵᱚᱱ ᱵᱚᱸᱜᱟᱭ ᱥᱤᱢ ᱜᱚᱴ ᱥᱤᱢ ᱵᱟᱵᱚᱱ ᱡᱚᱢ ᱞᱮᱠᱚ ᱠᱷᱟᱱ, ᱚᱱᱟ ᱠᱷᱟᱹᱛᱤᱨ ᱛᱮ ᱚᱲᱟᱜ ᱚᱲᱟᱜ ᱪᱟᱣᱞᱮ ᱥᱟᱶᱛᱮ ᱥᱤᱢ ᱠᱩ ᱥᱟᱵ ᱞᱟᱹᱜᱤᱜ ᱜᱤᱫᱽᱨᱟᱹ ᱠᱚ ᱤᱫᱤ ᱠᱚᱣᱟ ᱟᱨ ᱚᱲᱟᱜᱟᱜ ᱠᱚ ᱥᱟᱵ ᱠᱚ ᱛᱟᱦᱮᱱᱟ ᱥᱤᱢ ᱟᱨ ᱮᱱ ᱦᱤᱞᱳᱜ ᱜᱮ ᱡᱟᱦᱟᱸ ᱫᱚ ᱩᱢ ᱦᱤᱞᱳᱜ ᱜᱮ ᱱᱟᱭᱠᱮ ᱦᱟᱲᱟᱢ ᱮ ᱜᱚᱴ ᱨᱮ ᱜᱚᱴ ᱥᱤᱢ ᱠᱚ ᱵᱚᱸᱜᱟ ᱠᱚᱣᱟᱭ ᱟᱨ ᱡᱟᱦᱟᱸ ᱫᱚ ᱵᱚᱸᱜᱟ ᱵᱩᱨᱩ ᱵᱚᱸᱜᱟ ᱟᱠᱚ ᱛᱟᱦᱮᱱᱟ ᱚᱱᱟ ᱥᱟᱶᱛᱮ ᱮᱸ ᱚᱱᱟ ᱵᱚᱸᱜᱟ ᱵᱩᱨᱩ ᱯᱩᱨᱟᱹᱣ ᱟᱠᱟᱱ ᱥᱮ ᱚᱸᱰᱮ ᱡᱚᱛᱮ ᱠᱚᱲᱟ ᱦᱚᱯᱚᱱ ᱦᱮᱞᱟᱣ ᱠᱟᱛᱮ ᱥᱳᱲᱮ ᱡᱚᱢᱟ ᱦᱮᱸᱥᱮ, ᱟᱫᱚ ᱟᱯᱮ ᱥᱮᱫ ᱫᱚ ᱡᱮ ᱥᱚᱦᱨᱟᱭ ᱢᱟᱲᱟᱝ ᱨᱮ ᱮ ᱱᱚᱝᱠᱟᱱ ᱮᱛᱚᱦᱚᱵ ᱨᱮ ᱜᱚᱴ ᱥᱤᱢ ᱠᱚᱫᱚᱯᱮ ᱡᱚᱢ ᱠᱚ ᱫᱚ ᱛᱟᱦᱮᱱ ᱜᱮᱭᱟ ᱥᱮ ᱵᱟᱝᱟ?
ᱚ ᱟᱞᱮ ᱥᱮᱫ ᱫᱚ ᱵᱟᱞᱮ ᱡᱚᱢ ᱠᱚᱜᱮᱭᱟ ᱚᱱᱟ ᱜᱚᱴ ᱥᱤᱢ ᱫᱚ᱾ ᱚᱱᱟ ᱫᱚ ᱥᱮᱨ ᱚᱱᱟ ᱤᱫᱤ ᱠᱟᱛᱮᱜ ᱫᱚ ᱥᱮᱨᱚᱠᱚᱢ ᱫᱚ ᱵᱟᱠᱚ ᱤᱭᱟᱹ ᱢᱟᱱᱟᱣ ᱤᱫᱤ ᱜᱮᱭᱟ ᱟᱨᱠᱤ ᱠᱚᱨᱟᱣ ᱜᱮᱭᱟ ᱟᱨ ᱟᱸᱡᱚᱢ ᱦᱚᱸ ᱵᱟᱝ ᱟᱸᱡᱚᱢ ᱠᱟᱱᱟ ᱫᱟᱫᱩ ᱛᱟᱠᱚ ᱢᱟ ᱢᱮᱱᱟᱜ ᱠᱚᱜᱮᱭᱟ, ᱚᱱᱟ ᱥᱮᱨᱚᱠᱚᱢ ᱚᱱᱟ ᱤᱫᱤ ᱠᱟᱛᱮᱜ ᱫᱚ ᱵᱟᱝ ᱟᱸᱡᱚᱢ ᱠᱟᱱᱟ᱾ ᱟᱯᱮᱥᱮᱜ ᱫᱚᱯᱮ ᱢᱟᱱᱟᱣ ᱜᱮᱭᱟ
ᱴᱚᱴᱟ ᱦᱤᱥᱟᱹᱵ ᱵᱷᱤᱱᱟᱹ ᱵᱷᱤᱱᱟᱹ ᱦᱳᱭᱫᱟᱲᱮᱭᱟᱜ ᱚᱠᱟ ᱥᱮᱫ ᱫᱚ ᱮ ᱠᱤᱪᱷᱩ ᱡᱤᱱᱤᱥ ᱮᱢᱚᱱ ᱡᱤᱱᱤᱥ ᱢᱮᱱᱟᱜ ᱠᱟᱜᱼᱟ, ᱡᱟᱦᱟᱸ ᱡᱤᱱᱤᱥ ᱫᱚ ᱟᱫ ᱠᱟᱱᱟ ᱦᱮᱸᱥᱮ᱾ ᱦᱮᱸ ᱵᱟᱠᱚ ᱢᱟᱱᱟᱣᱮᱫ ᱜᱮᱭᱟ ᱟᱫᱚ ᱴᱚᱴᱷᱟ ᱦᱤᱥᱟᱹᱵ ᱛᱮ ᱦᱩᱭ ᱫᱟᱲᱮᱭᱟᱜᱼᱟ ᱛᱚ ᱜᱚᱝᱠᱮ ᱦᱚᱸᱜ ᱚᱭ ᱟᱯᱮᱥᱮᱫ ᱫᱚ ᱜᱚᱴ ᱴᱟᱺᱰᱤ ᱥᱮ ᱜᱚᱴ ᱥᱤᱢ ᱠᱚᱫᱚ ᱵᱟᱯᱮ ᱡᱚᱢ ᱠᱚᱛᱮ
ᱜᱚᱴ ᱥᱤᱢ ᱛᱮ ᱵᱟᱞᱮ ᱡᱚᱢ ᱠᱚᱜᱮᱭᱟ ᱟᱞᱮᱥᱮᱫ ᱫᱚ ᱚᱱᱟᱫᱚ ᱚᱱᱟᱫᱚ ᱵᱟᱹᱧ ᱵᱩᱪᱟ ᱵᱟᱠᱚ
ᱥᱚᱨᱦᱟᱭ ᱢᱟᱲᱟᱝ ᱨᱮᱫᱚ ᱥᱮ ᱥᱚᱨᱦᱟᱭ ᱮᱛᱚᱦᱚᱵ ᱨᱮᱫᱚ ᱚᱠᱟ ᱨᱮᱯᱮ ᱵᱚᱸᱜᱟᱜ ᱜᱮᱭᱟ ᱛᱚᱵᱮ
ᱚ ᱦᱮᱸ ᱚᱱᱟ ᱦᱮᱸ ᱥᱚᱦᱨᱟᱭ ᱚᱱᱟ ᱢᱟᱲᱟᱝ ᱨᱮᱫᱚ ᱦᱮᱸ ᱵᱚᱸᱜᱟᱜ ᱜᱮᱭᱟᱞᱮ ᱚᱱᱟᱫᱚ ᱟᱫᱚ ᱩᱱ ᱥᱚᱢᱚᱭ ᱚᱱᱟᱜ ᱦᱮᱸ ᱦᱮᱸ
ᱚᱠᱟ ᱨᱮᱯᱮ ᱵᱚᱸᱜᱟᱜ ᱜᱮᱭᱟ ᱚᱱᱟ ᱡᱟᱦᱟᱸ ᱫᱚ ᱥᱤᱢ ᱠᱚᱯᱮ ᱵᱟᱯᱮ ᱡᱚᱢ ᱠᱚᱜᱮ ᱜᱮᱭᱟ
ᱦᱮᱸ ᱦᱮᱸ ᱚᱱᱟ ᱡᱟᱦᱮᱨ ᱢᱮᱱᱟᱜ ᱛᱟᱞᱮᱭᱟ ᱟᱫᱚ ᱧᱩᱛᱩᱢ ᱴᱟᱜ ᱠᱟᱹᱴᱤᱡ ᱵᱟᱹᱧ ᱵᱩᱡ ᱫᱟᱲᱮᱭᱟᱜᱼᱟ ᱟᱞᱮ ᱥᱮᱫ ᱫᱚ ᱚᱱᱟ ᱫᱚ ᱵᱟᱠᱚ ᱞᱟᱹᱭ ᱜᱮᱭᱟ
ᱵᱟᱝ ᱟᱫᱚ ᱜᱚᱝᱠᱮ ᱢᱟᱱᱮ ᱟᱵᱚᱣᱟᱜ ᱢᱟᱱᱮ ᱵᱟᱨᱭᱟ ᱯᱮᱭᱟ ᱛᱷᱟᱱ ᱛᱟᱦᱮ ᱛᱟᱵᱳᱱᱟ ᱡᱟᱦᱟᱸ ᱫᱚ ᱢᱟᱹᱡᱷᱤ ᱛᱷᱟᱱ ᱦᱮᱸᱥᱮ ᱟᱨ ᱢᱤᱫᱴᱮᱱ ᱡᱟᱦᱮᱨ ᱛᱷᱟᱱ ᱟᱨ ᱢᱤᱫᱴᱮᱱ ᱫᱚ ᱜᱚᱴ ᱴᱟᱺᱰᱤ ᱠᱚ ᱢᱮᱛᱟᱜᱼᱟ ᱡᱟᱦᱟᱸ ᱨᱮᱫᱚ ᱢᱟᱱᱮ ᱜᱚᱢᱠᱮ ᱱᱚᱣᱟ ᱠᱟᱛᱷᱟ ᱫᱤᱥᱟᱹ ᱫᱚᱦᱚᱭ ᱢᱮ ᱟᱵᱚ ᱵᱟᱦᱟ ᱨᱮᱫᱚ ᱡᱟᱦᱮᱨ ᱨᱮᱵᱚᱱ ᱯᱩᱡᱟᱹᱭᱟ ᱟᱨ ᱤᱭᱟᱹ ᱥᱟᱭ ᱨᱮᱫᱚ ᱜᱚᱴ ᱴᱟᱺᱰᱤ ᱨᱮ ᱯᱩᱡᱟᱹᱜ-ᱟ ᱜᱚᱴ ᱴᱟᱺᱰᱤ ᱟᱨ ᱱᱚᱣᱟ ᱡᱟᱦᱟᱸ ᱫᱚ ᱡᱟᱦᱮᱨ ᱴᱟᱺᱰᱤ ᱫᱚ ᱵᱷᱤᱱᱟᱹ ᱵᱷᱤᱱᱟᱹ ᱛᱟᱦᱮᱱ ᱛᱟᱵᱚᱱᱟ ᱟᱨ ᱢᱟᱹᱡᱷᱤ ᱛᱷᱟᱱ ᱫᱚ ᱠᱩᱞᱦᱤ ᱛᱟᱞᱟᱨᱮ ᱛᱟᱦᱮᱱ ᱛᱟᱵᱚᱱᱟ ᱦᱮᱸᱥᱮ ᱟᱨ ᱚᱱᱟ ᱠᱷᱟᱹᱛᱤᱨ ᱛᱮ ᱵᱷᱤᱱᱟᱹ ᱵᱷᱤᱱᱟᱹ ᱱᱚᱣᱟ ᱠᱟᱛᱷᱟ ᱫᱚ ᱪᱮᱫᱟᱜ ᱤᱧ ᱞᱟᱹᱭᱫᱟ ᱡᱮᱢᱚᱱ ᱢᱟᱺᱡᱷᱤ ᱛᱷᱟᱱ ᱠᱷᱚᱱ ᱫᱚ ᱟᱵᱚ ᱫᱚ ᱱᱚᱜ ᱚᱭ ᱡᱮ ᱢᱮᱲᱦᱮᱫ ᱥᱟᱠᱟᱢ ᱡᱚᱠᱷᱚᱱ ᱵᱟᱯᱞᱟ ᱠᱚᱵᱚᱱ ᱪᱟᱞᱟᱜᱼᱟ ᱚᱱᱟ ᱢᱮᱲᱦᱮᱫ ᱥᱟᱠᱟᱢ ᱱᱟᱭᱠᱮ ᱛᱟᱦᱮᱱᱟ ᱥᱮ ᱢᱟᱺᱡᱷᱤ ᱵᱟᱵᱟᱭ ᱛᱟᱦᱮᱱᱟ ᱩᱱᱤ ᱚᱸᱰᱮ ᱠᱷᱚᱱ ᱟᱭ ᱟᱨ ᱵᱟᱯᱞᱟ ᱞᱟᱹᱜᱤᱫ ᱵᱚᱱ ᱪᱟᱞᱟᱜᱼᱟ ᱚᱱᱟ ᱠᱷᱟᱹᱛᱤᱨ ᱛᱮ ᱥᱟᱵ ᱠᱟᱛᱮ ᱢᱮᱱᱠᱷᱟᱱ ᱵᱟᱹᱦᱩ ᱪᱷᱟᱲᱟ ᱟᱛᱳ ᱫᱚᱠᱚ ᱚᱱᱠᱟᱜᱮ ᱟᱵᱚᱣᱟᱜ ᱮᱴᱟᱜ ᱮᱴᱟᱜ ᱢᱮᱱᱟᱜ ᱠᱟᱫᱟ ᱢᱤᱫᱴᱮᱱ ᱡᱟᱦᱮᱨ ᱠᱚ ᱛᱟᱦᱮᱸᱱ ᱢᱟᱺᱡᱷᱤ ᱛᱷᱟᱱ ᱛᱟᱦᱮᱱ ᱠᱟᱱᱟ ᱚᱱᱟ ᱥᱟᱶᱛᱮ ᱜᱚᱴ ᱴᱟᱺᱰᱤ ᱦᱚᱸ ᱛᱟᱦᱮᱱ ᱛᱟᱵᱚᱱᱟ ᱡᱟᱸᱦᱟ ᱫᱚ ᱡᱟᱦᱮᱨ ᱴᱟᱺᱰᱤ ᱜᱚᱴ ᱴᱟᱺᱰᱤ ᱢᱟᱺᱡᱷᱤ ᱛᱷᱟᱱ ᱟᱯᱮ ᱥᱮᱫ ᱫᱚ ᱦᱚᱸᱜᱼᱚᱭ ᱱᱚᱝᱠᱟ ᱯᱮᱭᱟ ᱡᱤᱱᱤᱥ ᱜᱮ ᱢᱮᱱᱟᱜᱼᱟ
ᱦᱮᱸ ᱟᱞᱮᱥᱮᱫ ᱦᱚᱸ ᱚᱱᱠᱟ ᱜᱮ ᱯᱮᱭᱟ ᱜᱮ ᱢᱮᱱᱟᱜᱼᱟ ᱛᱟᱯᱚᱨᱮ ᱟᱞᱮᱥᱮᱫ ᱫᱚ ᱚᱱᱟ ᱡᱟᱦᱟᱸ ᱜᱚᱲ ᱴᱟᱺᱰᱤᱢ ᱞᱟᱹᱭ ᱜᱚᱴ ᱴᱟᱺᱰᱤ ᱡᱟᱦᱟᱸ ᱢᱩᱪᱟᱹᱫ ᱫᱷᱟᱨᱮ ᱛᱟᱦᱮᱱᱟ ᱩᱱᱤ ᱟᱞᱟᱫᱟ ᱛᱟᱦᱮᱱᱟᱭ ᱟᱞᱮ ᱚᱸᱰᱮ ᱫᱚ ᱪᱮᱫ ᱞᱮᱠᱟ
ᱪᱮᱞᱮ ᱤᱭᱟᱹ ᱠᱚ ᱵᱚᱸᱜᱟ ᱵᱩᱨᱩ ᱫᱚ ᱪᱮᱞᱮ ᱚᱱᱠᱟ ᱟᱞᱮᱥᱮᱫ ᱢᱟ ᱚᱸᱰᱮ ᱢᱟ ᱦᱮᱸᱫ ᱥᱮᱱ ᱞᱟᱜᱟᱭ ᱜᱮᱭᱟ ᱟᱯᱮᱥᱮᱫ ᱫᱚ ᱪᱮᱞᱮ ᱠᱚ ᱞᱟᱜᱟᱣ ᱠᱚᱣᱟ
ᱟᱫᱚ ᱚᱸᱰᱮ ᱫᱚ ᱩᱱᱟᱹᱜ ᱫᱚ ᱤᱧ ᱦᱚ ᱩᱭᱦᱟᱹᱨ ᱠᱟᱛᱷᱟ ᱫᱚ ᱫᱤᱥᱟᱹ ᱢᱮᱱᱟᱜᱼᱟ ᱡᱮ ᱚᱸᱰᱮ ᱫᱚ ᱜᱚᱲ ᱨᱮᱫᱚ ᱟᱞᱮ ᱫᱚ ᱜᱚᱴ ᱴᱟᱺᱰᱤ ᱨᱮᱞᱮ ᱵᱚᱸᱜᱟᱜ ᱛᱟᱦᱮᱱᱟ ᱟᱨ ᱜᱚᱴ ᱥᱤᱢ ᱞᱮ ᱡᱚᱢ ᱠᱚ ᱛᱟᱦᱮᱱᱟ ᱦᱚᱸᱜᱼᱚᱭ ᱜᱚᱝᱠᱮ ᱟᱯᱮ ᱥᱮᱫ ᱫᱚ ᱜᱟᱹᱭ ᱫᱚᱯᱮ ᱪᱟᱞᱟᱜ ᱜᱮᱭᱟ ᱥᱮ ᱵᱟᱝ ᱟᱨ
ᱦᱮᱸ
ᱜᱟᱹᱭ ᱡᱟᱜᱟᱣ ᱠᱚᱫᱚ ᱯᱮ ᱪᱟᱞᱟᱜ ᱜᱮᱭᱟ ᱥᱮ ᱵᱟᱝ ᱥᱮ
ᱚ ᱦᱮᱸ ᱦᱮᱸ ᱦᱮᱸ ᱪᱟᱞᱟᱣ ᱵᱟᱲᱟᱜ ᱜᱮᱭᱟᱞᱮ ᱩᱱ ᱥᱚᱢᱚᱭ ᱢᱟ ᱟᱨᱚ ᱨᱟᱹᱥᱠᱟᱹ ᱜᱮ ᱩᱱᱢᱟ ᱛᱟᱯᱚᱨᱮ ᱪᱮᱫ ᱠᱚᱠᱚ ᱚᱱᱠᱟ ᱫᱟᱹᱭ ᱛᱟᱠᱚ ᱤᱭᱳ ᱛᱟᱠᱚ ᱟᱭᱳ ᱦᱚᱲ ᱛᱟᱠᱚ ᱪᱮᱫᱠᱟ ᱠᱚ ᱥᱟᱡᱟᱜᱼᱟ ᱚᱱᱠᱟ ᱠᱚ ᱥᱟᱡᱟᱣ ᱠᱟᱛᱮ ᱛᱮ ᱟᱹᱰᱤ ᱨᱚᱠᱚᱢ ᱚᱱᱠᱟ ᱢᱮᱱᱟᱜ ᱠᱚᱣᱟ ᱩᱵ ᱠᱚ ᱠᱚ ᱩᱵ ᱡᱮ ᱩᱵ ᱠᱚ ᱚᱱᱠᱟ ᱤᱭᱟᱹ ᱩᱱᱠᱩ ᱟᱭᱳ ᱦᱚᱲ ᱛᱟᱠᱚ ᱞᱮᱠᱟ ᱥᱟᱡᱟᱣ ᱠᱟᱛᱮ ᱚᱱᱠᱟ ᱩᱰᱩᱝᱚᱜ ᱜᱮᱭᱟᱞᱮ ᱛᱟᱦᱚᱞᱮ ᱟᱯᱮ ᱫᱚ ᱪᱮᱠᱟ ᱥᱟᱡᱟᱣ ᱵᱟᱡᱟᱣ ᱠᱟᱛᱮ ᱪᱮᱫᱠᱟ ᱯᱮ ᱥᱟᱡᱟᱣ ᱵᱟᱡᱟ ᱟᱯᱮ ᱱᱚᱨᱢᱮᱞ ᱪᱮᱫᱠᱟ ᱚᱱᱠᱟ ᱥᱟᱡᱟᱣ ᱠᱟᱛᱮ ᱯᱮ ᱪᱟᱞᱟᱜ ᱜᱮᱭᱟ
ᱦᱚᱳᱭ ᱜᱚᱝᱠᱮ ᱥᱟᱡᱟᱣ ᱫᱚᱞᱮ ᱵᱷᱟᱜᱤ ᱜᱮᱞᱮ ᱥᱟᱡᱟᱜ ᱫᱚ ᱞᱮ ᱥᱟᱡᱟᱜᱼᱟ ᱟᱨ ᱚᱱᱠᱟ ᱜᱮ ᱫᱟᱬᱟᱱ ᱞᱟᱹᱜᱤᱫ ᱵᱤᱱ ᱪᱟᱞᱟᱜ ᱪᱮᱫᱟᱜ ᱥᱮ ᱟᱵᱚᱣᱟᱜ ᱢᱮᱱᱟᱜ ᱟᱠᱟᱫᱟ ᱟᱫᱚ ᱜᱚᱝᱠᱮ ᱦᱚᱸᱜ ᱚᱭ ᱡᱟᱦᱟᱸ ᱜᱟᱹᱭ ᱡᱟᱜᱟᱣ ᱠᱟᱛᱷᱟ ᱫᱚ ᱟᱯᱮ ᱫᱚ ᱚᱠᱟ ᱫᱤᱱ ᱨᱮ ᱜᱟᱹᱭ ᱯᱮ ᱡᱟᱜᱟᱣ ᱠᱚ ᱛᱟᱦᱮᱸᱱᱟ
ᱟᱞᱮ ᱨᱮᱱ ᱫᱚ ᱚᱱᱟ ᱤᱭᱟᱹ ᱦᱤᱞᱳᱜ ᱚᱱᱟ ᱤᱭᱟᱹ ᱤᱭᱟᱹ ᱚᱱᱟ ᱵᱚᱸᱜᱟ ᱦᱩᱭ ᱠᱟᱛᱮᱜ ᱛᱟᱯᱚᱨᱮ ᱡᱮᱤᱭᱟᱹᱢᱮᱱᱟᱜᱼᱟ ᱛᱟᱯᱚᱨᱮ ᱫᱮᱥ ᱠᱷᱩᱱᱴᱟᱹᱣ ᱟᱞᱮᱭᱟᱜ ᱢᱟ ᱟᱞᱮᱭᱟᱜ ᱢᱟ ᱤᱭᱟᱹ ᱠᱟᱱᱟ ᱵᱟᱥᱠᱮ ᱠᱷᱩᱱᱴᱟᱹᱣ ᱠᱟᱱᱟ ᱟᱯᱮᱭᱟᱜ ᱫᱚ ᱪᱮᱫ ᱞᱮᱠᱟ
ᱟᱞᱮᱚ ᱫᱚ ᱦᱚᱜᱼᱚᱭ ᱡᱟᱦᱟᱸ ᱫᱚ ᱯᱮ ᱢᱟᱦᱟ ᱨᱮᱞᱮ ᱠᱷᱩᱱᱴᱟᱹᱜ ᱛᱟᱦᱮᱸᱱᱟ
ᱚ ᱟᱞᱮᱜ ᱵᱟᱝ ᱟᱞᱮ ᱟᱞᱮᱭᱟᱜ ᱫᱚ ᱯᱩᱱ ᱢᱟᱦᱟᱸ ᱨᱮ ᱟᱯᱮᱭᱟᱜ ᱫᱚ ᱚᱱᱟ ᱟᱯᱮᱭᱟᱜ ᱫᱚ ᱛᱟᱦᱚᱞᱮ ᱤᱭᱟᱹ ᱠᱟᱱᱟ ᱫᱮᱥ ᱠᱷᱩᱱᱴᱟᱹᱣ ᱡᱟᱦᱟᱸ ᱵᱚᱞᱮ ᱠᱚ ᱫᱮᱥ ᱠᱷᱩᱱᱴᱟᱹᱣ ᱠᱚ ᱢᱮᱛᱟᱜ-ᱟ ᱛᱟᱦᱚᱞᱮ ᱟᱞᱮᱭᱟᱜ ᱫᱚ ᱛᱟᱦᱚᱞᱮ ᱚᱱᱟ ᱫᱚ ᱤᱭᱟᱹ ᱠᱟᱱᱟ ᱵᱟᱥᱠᱮ ᱠᱷᱩᱱᱴᱟᱹ ᱠᱟᱱ ᱛᱟᱞᱮᱭᱟ ᱟᱞᱮᱭᱟᱜ ᱢᱟ
ᱟᱡᱚ ᱜᱚᱝᱠᱮ ᱧᱮᱞ ᱢᱮ ᱱᱚᱣᱟ ᱫᱚ ᱴᱚᱴᱷᱟ ᱦᱤᱥᱟᱹᱵ ᱛᱮ ᱵᱷᱤᱱᱟᱹ ᱵᱷᱤᱱᱟᱹ ᱦᱩᱭ ᱫᱟᱲᱮᱭᱟᱜᱼᱟ ᱛᱚᱵᱮ ᱜᱚᱝᱠᱮ ᱦᱚᱜ-ᱚᱭ ᱡᱮ ᱚᱱᱟ ᱢᱟ ᱦᱩᱭᱮᱱ ᱫᱟᱠ ᱩᱢ ᱦᱤᱞᱳᱜ ᱨᱮᱱᱟᱜ ᱠᱟᱛᱷᱟ ᱡᱟᱦᱟᱸ ᱤᱧ ᱞᱟᱹᱭᱮᱫ ᱛᱟᱦᱮᱸᱱ ᱛᱚ ᱱᱚᱜ ᱱᱚᱝᱠᱟ ᱟᱫᱚ ᱢᱤᱫ ᱫᱤᱱ ᱫᱚ ᱚᱲᱟᱜ ᱨᱮ ᱡᱟᱦᱟᱸ ᱫᱚ ᱚᱲᱟᱜ ᱠᱚᱨᱮᱱ ᱵᱚᱸᱜᱟ ᱵᱩᱨᱩ ᱠᱚᱫᱚ ᱯᱮ ᱵᱚᱸᱜᱟᱚᱣᱟᱠᱚ ᱥᱮ ᱵᱟᱝ ᱦᱟᱺᱰᱤ ᱠᱚ ᱦᱟᱯᱲᱟᱢ ᱠᱚ ᱠᱚ ᱡᱟᱦᱟᱸ ᱛᱤᱱᱟᱹᱜ ᱠᱚ ᱛᱟᱦᱮᱸᱱᱟ ᱮᱱᱦᱤᱞᱳᱜ ᱩᱯᱟᱹᱥ ᱠᱟᱛᱮᱫ ᱡᱚᱛᱚ ᱦᱚᱲ ᱠᱚ ᱩᱯᱟᱹᱥᱟ ᱚᱲᱟᱜ ᱠᱚᱨᱮᱱ ᱟᱨ ᱥᱚᱨᱦᱟᱭ ᱢᱟᱲᱟᱝ ᱨᱮ ᱮᱱᱦᱤᱞᱳᱜ ᱫᱚ ᱩᱯᱟᱹᱥ ᱠᱟᱛᱮᱫ ᱡᱚᱛᱚ ᱦᱚᱲ ᱠᱚ ᱛᱟᱦᱮᱸᱱᱟ ᱟᱨ ᱠᱚ ᱵᱚᱸᱜᱟ ᱵᱩᱨᱩᱜᱼᱟ ᱚᱱᱠᱟ ᱠᱚ ᱵᱚᱸᱜᱟ ᱵᱩᱨᱩ ᱟᱠᱚᱣᱟ ᱡᱟᱦᱟᱸᱛᱤᱱᱟᱹᱜ ᱦᱟᱯᱲᱟᱢ ᱠᱚ ᱢᱮᱱᱟᱜ ᱟᱠᱟᱜ ᱠᱚᱣᱟ ᱥᱮ ᱵᱚᱸᱜᱟ ᱵᱩᱨᱩ ᱠᱚ ᱢᱮᱱᱟᱜ ᱠᱟᱜ ᱠᱚᱣᱟ ᱦᱟᱺᱰᱤ ᱠᱷᱚᱱ ᱪᱚᱰᱚᱨ ᱠᱟᱛᱮ ᱠᱚ ᱪᱚᱰᱚᱨ ᱟᱠᱚᱣᱟ ᱛᱚ ᱟᱯᱮ ᱥᱮᱫ ᱫᱚ ᱱᱚᱜᱼᱚ ᱱᱚᱝᱠᱟ ᱚᱲᱟᱜ ᱠᱚᱨᱮ ᱫᱚ ᱯᱮ ᱵᱚᱸᱜᱟ ᱵᱩᱨᱩᱭ ᱜᱮᱭᱟ ᱥᱮ ᱵᱟᱝ
ᱦᱮᱸ ᱦᱮᱸ ᱟᱞᱮ ᱥᱮᱫ ᱫᱚ ᱚᱱᱠᱟ ᱚᱱᱠᱟ ᱜᱮ ᱛᱟᱯᱚᱨᱮ ᱚᱱᱟ ᱢᱟ ᱦᱟᱺᱰᱤ ᱚᱱᱟ ᱦᱟᱺᱰᱤ ᱢᱟ ᱛᱟᱦ ᱟᱞᱟᱫᱟ ᱞᱮ ᱫᱚᱦᱚᱭ ᱜᱮᱭᱟ ᱛᱟᱯᱚᱨ ᱚᱱᱟ ᱦᱟᱺᱰᱤ ᱢᱟ ᱦᱳᱭᱳᱜ ᱠᱟᱱᱟ ᱢᱤᱫ ᱫᱤᱱ ᱤᱡᱟᱹ ᱠᱟᱛᱮ ᱩᱯᱟᱹᱥ ᱠᱟᱛᱮᱜ ᱚᱱᱟ ᱟᱭᱩ ᱦᱚᱲ ᱠᱚ ᱫᱚᱦᱚᱭ ᱜᱮᱭᱟ ᱛᱟᱯᱚᱨᱮ ᱚᱱᱟ ᱱᱟᱣᱟ ᱴᱩᱠᱩᱡ ᱨᱮ ᱫᱚᱦᱚᱭ ᱦᱩᱭᱩᱜ ᱜᱮᱭᱟ ᱚᱱᱟ ᱵᱚᱸᱜᱟᱭ ᱜᱮᱭᱟ ᱞᱮ ᱟᱯᱮ ᱫᱚ ᱪᱮᱫᱠᱟ ᱱᱟᱣᱟ ᱴᱩᱠᱩᱡ ᱨᱮᱜᱮ ᱯᱮ ᱫᱚᱦᱚᱭ ᱜᱮᱭᱟ ᱥᱮ ᱚᱱᱠᱟ ᱢᱟᱨᱮ ᱴᱩᱠ ᱠᱩᱡ ᱨᱮᱜᱮ ᱯᱮ ᱫᱚᱦᱚᱭ ᱜᱮᱭᱟ ᱚᱱᱟ ᱦᱟᱸᱹᱰᱤ ᱡᱟᱦᱟᱸᱭ ᱯᱮ ᱵᱚᱸᱜᱟᱭᱟ ᱥᱚᱦᱚᱨᱟᱭ ᱞᱟᱹᱜᱤᱫ
ᱵᱚᱸᱜᱟ ᱵᱟᱠᱷᱨᱟ ᱦᱟᱺᱰᱤ ᱫᱚ ᱚᱱᱟ ᱫᱚ ᱱᱟᱣᱟ ᱴᱩᱠᱩᱡ ᱜᱮᱞᱮ ᱫᱚᱦᱨᱟᱭᱟ ᱪᱮᱫᱟᱜ ᱥᱮ ᱥᱚᱨᱦᱟᱭ ᱨᱮ ᱚᱱᱟ ᱫᱚ ᱫᱩᱞ ᱪᱚᱰᱚᱨ ᱦᱩᱭᱩᱜ-ᱟ ᱥᱮ ᱚᱱᱟ ᱠᱷᱟᱹᱛᱤᱨ ᱛᱮ ᱚᱱᱟ ᱫᱚ ᱱᱟᱣᱟ ᱴᱩᱠᱩᱡ ᱛᱮᱜᱮ ᱫᱚᱦᱚ ᱫᱚ ᱦᱩᱭᱩᱜ ᱛᱟᱦᱮᱸᱱᱟ ᱛᱚᱵᱮ ᱜᱚᱝᱠᱮ ᱦᱚᱜ-ᱚᱭ ᱚᱱᱟ ᱥᱟᱶᱛᱮ ᱡᱟᱦᱟᱸ ᱤᱧᱟᱹᱜ ᱜᱚᱝᱠᱮ ᱠᱩᱠᱞᱤ ᱛᱟᱦᱮᱸ ᱠᱟᱱ ᱛᱤᱧᱟᱹ ᱟᱯᱮ ᱥᱮᱫ ᱫᱚ ᱫᱚ ᱦᱚᱜᱼᱚᱭ ᱫᱟᱠᱟᱭ ᱦᱤᱞᱳᱜ ᱠᱚ ᱥᱮ ᱚᱱᱟ ᱠᱚ ᱫᱚ ᱵᱟᱯᱮ ᱞᱟᱹᱭ ᱜᱮᱭᱟ
ᱮᱦᱸᱮᱜ ᱮᱦᱮᱸᱜᱸ ᱟᱞᱮ ᱥᱮᱫ ᱫᱚ ᱚᱱᱟ ᱫᱚ ᱵᱟᱹᱧ ᱟᱸᱡᱚᱢ ᱵᱟᱲᱟ ᱟᱠᱟᱫᱟ ᱵᱟᱠᱚ ᱞᱟᱹᱭ ᱵᱟᱲᱟ ᱠᱟᱜ ᱜᱮᱭᱟ ᱟᱞᱮᱥᱮᱫ ᱫᱚ ᱚᱱᱟ ᱫᱚ ᱵᱟᱹᱧ ᱱᱤᱛᱚ ᱫᱟᱹᱫᱩ ᱠᱚ ᱦᱚᱸ ᱛᱚ ᱵᱟᱹᱧ ᱟᱸᱡᱚᱢ ᱵᱟᱲᱟ ᱠᱟᱫ ᱠᱚᱣᱟ ᱟᱫᱚ ᱚᱱᱟ ᱠᱚ ᱤᱫᱤ ᱠᱟᱛᱮ ᱫᱚ ᱟᱫᱚ ᱟᱯᱮ ᱧᱩᱛᱩᱢ ᱠᱚ ᱠᱟᱹᱴᱤᱡ ᱪᱮᱧᱡ ᱟᱞᱟᱫᱟ ᱜᱮᱭᱟ ᱪᱟ ᱚᱱᱟ ᱦᱚᱸᱛᱚ ᱠᱟᱛᱷᱟ ᱠᱟᱱ ᱜᱮᱭᱟ
ᱦᱳᱭ ᱜᱚᱝᱠᱮ ᱚᱱᱟ ᱦᱚᱸ ᱦᱩᱭ ᱫᱟᱲᱮᱭᱟᱜᱼᱟ ᱛᱚᱵᱮ ᱜᱚᱢᱠᱮ ᱚᱱᱟ ᱥᱟᱶᱛᱮ ᱟᱨᱚ ᱢᱤᱫᱴᱮᱱ ᱠᱟᱛᱷᱟᱧ ᱞᱟᱹᱭ ᱮᱫᱟ ᱜᱚᱝᱠᱮ ᱛᱟᱯᱮ ᱥᱮᱫ ᱫᱚ ᱠᱚᱲᱟ ᱛᱚᱠᱷᱚᱱ ᱫᱚ ᱥᱚᱨᱦᱟᱭ ᱨᱮ ᱫᱚ ᱰᱟᱱᱴᱟ ᱠᱚ ᱫᱚᱱ ᱜᱮᱭᱟ ᱥᱮ ᱵᱟᱝ ᱟᱞᱮ ᱥᱮᱫ ᱫᱚ ᱰᱟᱱᱴᱟ ᱠᱚ ᱫᱚᱱ ᱛᱟᱦᱮᱸᱱᱟ ᱥᱚᱨᱦᱟᱭ ᱨᱮ ᱟᱨ ᱛᱟᱨᱟᱥᱤᱧ ᱠᱟᱱ ᱥᱮ ᱠᱩᱲᱤᱧ ᱦᱚᱯᱚᱱ ᱥᱚᱨᱦᱟᱭ ᱧᱮᱞ ᱞᱟᱹᱜᱤᱫ ᱠᱚ ᱜᱟᱫᱮᱞ ᱜᱟᱫᱮᱞ ᱩᱰᱩᱠ ᱦᱤᱡᱩᱜᱼᱟ ᱟᱯ
ᱟᱞᱮ ᱵᱟᱝ ᱵᱟᱝ ᱟᱞᱮ ᱥᱮᱫ ᱫᱚ ᱚᱱᱠᱟ ᱰᱟᱱᱴᱟ ᱠᱚ ᱫᱚ ᱰᱟᱱᱴᱟ ᱠᱚ ᱫᱚ ᱛᱮᱦᱤᱧ ᱱᱟᱧ ᱰᱟᱱᱴᱟ ᱫᱩᱧ ᱟᱸᱡᱚᱢ ᱠᱮᱫᱟ ᱛᱮᱦᱮᱧ ᱱᱟ ᱠᱤᱱᱛᱩ ᱟᱞᱮ ᱥᱮᱫ ᱫᱚ ᱵᱟᱠᱚ ᱮᱱᱮᱡ ᱵᱟᱲᱟᱭ ᱜᱮᱭᱟ ᱟᱞᱮ ᱥᱮᱫ ᱛᱚ ᱚᱱᱟ ᱡᱟᱦᱟᱸ ᱜᱮ ᱫᱚᱢᱮ ᱠᱚ ᱮᱱᱮᱡ ᱵᱟᱲᱟᱭ ᱜᱮᱭᱟ ᱡᱟᱦᱟᱸ ᱚᱱᱟ ᱫᱟᱸᱥᱟᱭ ᱠᱚ ᱟᱨ ᱚᱱᱟ ᱠᱚ ᱚᱱᱮ ᱡᱮ ᱥᱚᱢᱚᱭ ᱥᱚᱦᱨᱟᱭ ᱥᱩᱢᱚᱭ ᱡᱟᱦᱟᱸ ᱟᱞᱮᱭᱟᱜ ᱚᱱᱟ ᱠᱷᱩᱱᱴᱟᱹᱣ ᱫᱚᱥᱟᱨ ᱠᱚ ᱮᱱᱮᱡ ᱵᱟᱲᱟᱭᱟ ᱚᱱᱟ ᱰᱟᱱᱴᱟ ᱠᱚᱫᱚ ᱵᱟᱹᱧ ᱟᱸᱡᱚᱢ ᱵᱟᱲᱟ ᱠᱟᱫᱟ ᱟᱨ ᱵᱟᱠᱚ ᱮᱱᱮᱡ ᱦᱚᱸᱛᱚ ᱵᱟᱹᱧ ᱧᱮᱞ ᱵᱟᱲᱟ ᱟᱠᱟᱫ ᱠᱚᱣᱟ
ᱟᱪᱪᱷᱟ ᱜᱚᱝᱠᱮ ᱛᱚᱵᱮ ᱟᱰᱤ ᱱᱟᱯᱟᱭ ᱦᱚᱸᱜᱼᱚᱭ
ᱮᱱᱮᱡ ᱵᱟᱲᱟᱭ ᱜᱮᱭᱟ ᱥᱮ ᱪᱮᱫ ᱚᱝ
ᱦᱳᱭ ᱜᱚᱝᱠᱮ ᱟᱞᱮᱥᱮᱫ ᱫᱚᱞᱮ ᱮᱱᱮᱡ ᱮᱱᱮᱡ ᱜᱮᱭᱟ ᱟᱨ ᱡᱟᱥᱛᱤ ᱜᱮᱞᱮ ᱮᱱᱮᱡ ᱫᱚᱞᱮ ᱮᱱᱮᱡ ᱵᱟᱲᱟᱜ ᱜᱮᱭᱟ ᱦᱮᱸ ᱥᱮ ᱜᱚᱝᱠᱮ ᱚᱱᱟ ᱥᱟᱶᱛᱮ ᱱᱚᱜᱼᱚᱭ ᱟᱯᱮ ᱥᱮᱫ ᱫᱚ ᱡᱮᱦᱮᱛᱩ ᱞᱟᱛᱟᱨ ᱜᱩᱞᱤ ᱠᱷᱚᱱ ᱪᱮᱛᱟᱱ ᱠᱩᱞᱦᱤ ᱥᱚᱨᱦᱟᱭ ᱯᱮ ᱮᱱᱮᱡ ᱜᱮᱭᱟ ᱥᱮ ᱵᱟᱝ ᱟᱫᱚ ᱠᱩᱲᱤ ᱜᱤᱫᱽᱨᱟᱹ ᱠᱚ ᱮᱱᱮᱡ ᱞᱟᱛᱟᱨ ᱠᱩᱞᱦᱤ ᱠᱚ ᱪᱮᱛᱟᱱ ᱠᱩᱞᱤ ᱠᱚ ᱢᱟᱱᱮ ᱪᱮᱫ ᱤᱧ ᱞᱟᱹᱭᱟ ᱱᱚᱜ ᱱᱚᱝᱠᱟ ᱪᱮᱛᱟᱱ ᱠᱩᱞᱦᱤ ᱠᱷᱚᱡᱽ ᱞᱟᱛᱟᱨ ᱠᱩᱞᱦᱤ ᱠᱚ ᱮᱱᱮᱡ ᱪᱟᱞᱟᱜᱼᱟ ᱟᱨᱚ ᱞᱟᱛᱟᱨ ᱠᱩᱞᱦᱤ ᱠᱷᱚᱡᱽ ᱪᱮᱛᱟᱱ ᱠᱩᱞᱦᱤ ᱠᱚ ᱮᱱᱮᱡ ᱨᱟᱠᱟᱵ ᱦᱤᱡᱩᱜᱼᱟ
ᱟᱫᱚ ᱟᱫᱚ ᱟᱞᱮ ᱥᱮᱫ ᱢᱟ ᱞᱟᱹᱭ ᱵᱚᱞᱛᱮ ᱪᱮᱫ ᱞᱮᱠᱟ ᱟᱞᱮ ᱥᱮᱫ ᱢᱟ ᱚᱱᱠᱟ ᱠᱩᱞᱦᱤ ᱵᱟᱹᱱᱩᱜᱼᱟ ᱠᱩᱞᱦᱤ ᱢᱟ ᱵᱟᱹᱱᱩᱜᱼᱟ ᱛᱟᱯᱚᱨᱮ ᱟᱞᱮ ᱥᱮᱫ ᱢᱟ ᱚᱱᱠᱟ ᱢᱤᱫᱴᱟᱝ ᱵᱟᱨᱭᱟ ᱚᱱᱠᱟ ᱜᱚᱰᱟ ᱢᱮᱱᱟᱜᱼᱟ ᱛᱟᱯᱚᱨᱮ ᱚᱱᱟ ᱜᱚᱰᱟ ᱠᱚ ᱨᱮ ᱜᱮ ᱞᱮ ᱤᱡᱟᱹᱭᱟ ᱚᱱᱟ ᱟᱛᱳ ᱠᱚ ᱨᱮᱱ ᱦᱚᱲ ᱠᱚ ᱡᱟᱣᱨᱟ ᱠᱟᱛᱮ ᱠᱚ ᱮᱱᱮᱡ ᱵᱟᱲᱟᱭ ᱜᱮᱭᱟ ᱟᱫᱚ ᱟᱞᱮ ᱟᱯᱮ ᱥᱮᱫ ᱡᱮᱢᱚᱱᱮᱢ ᱞᱟᱹᱭ ᱠᱮᱫᱟ ᱡᱮ ᱪᱮᱛᱟᱱ ᱠᱩᱞᱦᱤ ᱠᱷᱚᱱᱟᱜ ᱞᱟᱛᱟᱨ ᱠᱩᱞᱦᱤ ᱥᱮᱫ ᱠᱚ ᱮᱱᱮᱡ ᱜᱮᱭᱟ ᱟᱨᱦᱚᱸ ᱞᱟᱛᱟᱨ ᱠᱩᱞᱦᱤ ᱥᱮᱫ ᱠᱷᱚᱱᱟᱜ ᱪᱮᱛᱟᱱ ᱠᱩᱞᱦᱤ ᱥᱮᱫ ᱠᱚ ᱮᱱᱮᱡ ᱟᱜᱩᱭᱟ ᱟᱞᱮ ᱥᱮᱫ ᱢᱟ ᱚᱱᱠᱟ ᱫᱚ ᱵᱟᱱᱩᱜᱼᱟ ᱛᱟᱯᱚᱨᱮ ᱡᱟᱸᱦᱟᱸᱭ ᱩᱱᱠᱩ ᱟᱛᱳ ᱠᱚᱨᱮᱱ ᱡᱟᱸᱦᱟᱸᱭ ᱢᱮᱱᱟᱜ ᱠᱚ ᱚᱱᱟ ᱜᱚᱰᱟ ᱞᱮᱠᱟ ᱢᱮᱱᱟᱜᱼᱟ ᱟᱭᱳ ᱟᱭᱳ ᱦᱚᱲ ᱛᱟᱠᱚ ᱫᱚᱠᱚ ᱚᱱᱟ ᱦᱤᱡᱩᱜ ᱚᱱᱟ ᱟᱭᱳ ᱛᱟᱠᱚ ᱛᱟᱯᱚᱨᱮ ᱩᱱᱠᱩ ᱫᱤᱫᱤ ᱫᱟᱹᱭ ᱛᱟᱠᱚ ᱠᱚ ᱦᱤᱡᱩᱜ ᱜᱮᱭᱟ ᱩᱱᱠᱩ ᱠᱚ ᱮᱱᱮᱡ ᱵᱟᱲᱟᱭᱟ ᱛᱟᱯᱚᱨᱮ ᱚᱱᱠᱟ ᱜᱮᱠᱚ ᱡᱟᱣᱨᱟ ᱠᱟᱛᱮ ᱠᱚ ᱮᱱᱮᱡ ᱜᱮᱭᱟ ᱟᱯᱮ ᱥᱮᱫ ᱡᱮᱢᱚᱱ ᱟᱬᱜᱚ ᱨᱟᱠᱟᱵ ᱫᱚ ᱵᱟᱞᱮ ᱮᱱᱮᱡ ᱜᱮᱭᱟ ᱟᱨᱠᱤ
ᱟᱪᱪᱷᱟ ᱛᱚᱵᱮ ᱜᱚᱢᱠᱮ ᱟᱰᱤ ᱱᱟᱯᱟᱭ ᱛᱚᱵᱮ ᱜᱚᱝᱠᱮ ᱦᱚᱸᱜᱼᱚᱭ ᱟᱯᱮ ᱥᱮᱫ ᱫᱚ ᱥᱚᱨᱦᱟᱭ ᱨᱮᱫᱚ ᱯᱤᱴᱷᱟᱹ ᱞᱟᱴᱷᱟ ᱠᱚᱫᱚ ᱚᱠᱟ ᱞᱮᱠᱟ ᱯᱮ ᱯᱤᱴᱷᱟᱹ ᱞᱟᱴᱷᱟᱭ ᱛᱟᱦᱮᱱᱟ ᱟᱞᱮ ᱥᱮᱫ ᱫᱚ ᱧᱮᱞᱚᱜᱼᱟ ᱡᱟᱥᱛᱤ ᱠᱟᱭᱛᱮ ᱥᱩᱠᱨᱤ ᱡᱤᱞ ᱨᱮᱭᱟᱜ ᱯᱟᱛᱲᱟ ᱯᱤᱴᱷᱟᱹ ᱥᱮ ᱥᱤᱢ ᱡᱤᱞ ᱨᱮᱭᱟᱜ ᱯᱟᱛᱲᱟ ᱯᱤᱴᱷᱟᱹ ᱠᱩᱠᱩ ᱡᱚᱢ ᱛᱟᱦᱮᱱ ᱜᱮᱭᱟ ᱦᱮᱸᱥᱮ ᱡᱤᱞ ᱠᱚᱨᱮᱱᱟᱜ ᱯᱟᱛᱲᱟ ᱯᱤᱴᱷᱟᱹ ᱡᱟᱥᱛᱤ ᱥᱚᱨᱦᱟᱭ ᱨᱮᱫᱚ ᱠᱚ ᱡᱚᱢᱟ ᱟᱨ ᱡᱟᱸᱦᱟᱸ ᱛᱤᱱᱟᱹᱜ ᱯᱮᱲᱟ ᱠᱚ ᱦᱤᱡᱩᱜᱼᱟ ᱦᱟᱺᱰᱤ ᱟᱨ ᱯᱟᱛᱲᱟ ᱯᱤᱴᱷᱟᱹ ᱫᱚᱠᱚ ᱮᱢ ᱫᱚᱠᱚ ᱮᱢᱟᱣᱟ ᱠᱚ ᱜᱮᱭᱟ ᱟᱯᱮ ᱥᱮᱫ ᱫᱚ ᱦᱚᱸᱜᱼᱚ ᱚᱝᱠᱟ ᱯᱟᱛᱲᱟ ᱯᱤᱴᱷᱟᱹ ᱠᱚᱫᱚ ᱠᱩ
ᱵᱟᱝ ᱟᱞᱮᱥ ᱥᱮᱫ ᱫᱚ ᱚᱭᱡᱮ ᱯᱤᱴᱷᱟᱹ ᱵᱚᱞᱛᱮ ᱚᱱᱠᱟ ᱫᱚ ᱥᱚᱦᱚᱨᱟᱭ ᱨᱮᱫᱚ ᱵᱟᱞᱮ ᱯᱤᱴᱷᱟᱹ ᱵᱟᱲᱟᱭ ᱜᱮᱭᱟ ᱡᱟᱥ ᱚᱱᱟ ᱨᱩᱸᱰᱟᱹ ᱥᱟᱠᱨᱟᱛ ᱠᱚᱨᱮ ᱜᱮᱞᱮ ᱯᱤᱴᱷᱟᱹ ᱵᱟᱲᱟᱭ ᱜᱮᱭᱟ ᱛᱟᱯᱚᱨᱮ ᱚᱱᱟ ᱥᱚᱦᱨᱟᱭ ᱠᱚᱨᱮ ᱫᱚ ᱵᱟᱞᱮ ᱯᱤᱴᱷᱟᱹᱭ ᱜᱮᱭᱟ ᱪᱮᱫᱟᱜ ᱵᱟᱝ ᱥᱮ ᱥᱚᱦᱨᱟᱭ ᱨᱮᱫᱚ ᱟᱞᱮᱨᱮᱱ ᱫᱚ ᱟᱫᱚ ᱟᱞᱮᱥ ᱥᱮ ᱢᱟ ᱥᱚᱦᱚᱨᱟᱭ ᱨᱮᱢᱟ ᱤᱭᱟᱹ ᱜᱮ ᱡᱟᱥᱛᱤ ᱜᱮ ᱤᱭᱟᱹ ᱯᱮᱲᱟ ᱠᱚ ᱦᱤᱡᱩᱜ ᱜᱮᱭᱟ ᱟᱞᱮ ᱥᱮᱫ ᱢᱟ ᱚᱝᱠᱟ ᱯᱤᱴᱷᱟᱹ ᱫᱚ ᱵᱟᱱᱩᱜᱼᱟ ᱟᱨᱠᱤ ᱥᱚᱨᱦᱟᱭ ᱨᱮ ᱛᱟᱦᱞᱮ ᱟᱯᱮ ᱥᱮᱫ ᱫᱚ ᱪᱮᱫ ᱚᱱᱠᱟ ᱡᱤᱞ ᱥᱩᱠᱨᱤ ᱡᱤᱞ ᱯᱤᱴᱷᱟᱹ ᱯᱮ ᱵᱮᱱᱟᱣ ᱜᱮᱭᱟ ᱥᱮ ᱟᱨᱚ ᱪᱮᱫ ᱯᱤᱴᱷᱟᱹ ᱠᱚᱯᱮ ᱵᱮᱱᱟᱣ ᱵᱟᱲᱟᱭ ᱜᱮᱭᱟ ᱥᱚᱦᱨᱟᱭ ᱨᱮᱫᱚ
ᱦᱳᱭ ᱜᱚᱝᱠᱮ ᱟᱞᱮ ᱥᱮᱫ ᱫᱚ ᱱᱚᱜᱼᱚᱭ ᱥᱩᱠᱨᱤ ᱡᱤᱞ ᱯᱤᱴᱷᱟᱹ ᱥᱮ ᱥᱤᱢ ᱡᱤᱞ ᱯᱤᱴᱷᱟᱹ ᱥᱮ ᱜᱮᱰᱮ ᱡᱤᱞ ᱯᱤᱴᱷᱟᱹ ᱠᱚᱞᱮ ᱯᱤᱴᱷᱟᱹᱭ ᱛᱟᱦᱮᱱ ᱜᱮᱭᱟ ᱦᱮᱸᱥᱮ ᱚᱱᱟ ᱥᱟᱶᱛᱮ ᱚᱠᱚᱭ ᱫᱚ ᱡᱩᱫᱤ ᱵᱟᱝᱠᱚ ᱡᱚᱢᱟ ᱡᱟᱸᱦᱟᱸ ᱫᱚ ᱱᱤᱨᱟᱢᱤᱥ ᱠᱤᱪᱷᱩ ᱡᱚᱢᱟ ᱡᱟᱸᱦᱟᱸᱭ ᱫᱚ ᱚᱱᱠᱟ ᱥᱤᱲᱤᱡ ᱡᱤᱱᱤᱥ ᱵᱟᱠᱩ ᱡᱚᱢᱟ ᱩᱱᱠᱩ ᱞᱟᱜᱤᱫ ᱫᱚ ᱱᱚᱜᱼᱚᱭ ᱵᱟᱸᱫᱷᱟ ᱠᱚᱯᱤ ᱥᱮ ᱯᱷᱩᱞ ᱠᱚᱯᱤ ᱢᱚᱴᱚᱨ ᱚᱱᱟ ᱠᱚᱞᱮ ᱯᱤᱴᱷᱟᱹᱭ ᱜᱮᱭᱟ ᱯᱟᱛᱲᱟ ᱯᱤᱴᱷᱟᱹ ᱜᱟᱱᱚᱜ ᱜᱮᱭᱟ ᱪᱮᱫᱟᱜ ᱥᱮ ᱟᱢ ᱴᱚᱴᱷᱟ ᱦᱤᱥᱟᱹᱵ ᱛᱮ ᱵᱷᱤᱱᱟᱹ ᱵᱷᱤᱱᱟᱹ ᱚᱠᱚᱭ ᱫᱚ ᱯᱟᱛᱲᱟ ᱯᱤᱴᱷᱟᱹ ᱡᱚᱢ ᱥᱟᱱᱟᱭ ᱮᱭᱟ ᱡᱩᱫᱤ ᱥᱤᱲᱤᱡ ᱡᱤᱱᱤᱥ ᱵᱟᱭ ᱡᱚᱢᱟ ᱩᱱᱤ ᱞᱟᱹᱜᱤᱢ ᱪᱤᱠᱟᱹᱮᱭᱟ ᱛᱚ ᱚᱱᱟᱜᱮ ᱡᱟᱸᱦᱟᱸ ᱫᱚ ᱫᱷᱩᱱᱤᱭᱟᱹ ᱟᱲᱟᱜ ᱨᱮᱭᱟᱜ ᱯᱤᱴᱷᱟᱹ ᱱᱚᱛᱮ ᱟᱲᱟᱜ ᱥᱟᱠᱟᱢ ᱠᱚᱨᱮᱱᱟᱜ ᱦᱚᱸ ᱯᱤᱴᱷᱟᱹ ᱫᱚ ᱜᱟᱱᱚᱜ ᱜᱮᱭᱟ ᱠᱤᱪᱷᱩ ᱠᱤᱪᱷᱩ ᱥᱟᱠᱟᱢ ᱠᱚᱨᱮᱱᱟᱜ ᱟᱫᱚ ᱟᱯᱮ ᱥᱮᱫ ᱯᱮ ᱡᱚᱢ ᱜᱮᱭᱟ ᱥᱮ ᱵᱟᱝ
ᱯᱤᱴᱷᱟᱹ ᱫᱚ ᱛᱤᱥᱚᱜ ᱯᱮ ᱯᱤ ᱚᱱᱟ ᱯᱤᱴᱷᱟᱹ ᱫᱚ ᱛᱤᱥᱚ ᱚᱱᱟ ᱥᱚᱦᱚᱨᱟᱭ ᱯᱳᱭᱞᱳ ᱫᱤᱱ ᱜᱮᱯᱮ ᱯᱤᱴᱷᱟᱹᱭ ᱜᱮᱭᱟ ᱥᱮ ᱪᱮᱜ ᱛᱤᱥᱚ ᱯᱮ ᱯᱤᱴᱷᱟᱹᱭ ᱜᱮᱭᱟ ᱟᱨ ᱚᱱᱟ ᱡᱤᱞ ᱯᱤᱴᱷᱟᱹ ᱠᱚᱯᱮ ᱵᱮᱱᱟᱣᱭᱟ
ᱯᱳᱭᱞᱳ ᱫᱤᱱ ᱦᱩᱸ